ᱟ
ᱜᱚᱝᱠᱮ ᱦᱮᱸ ᱜᱚᱝᱠᱮ ᱡᱚᱦᱟᱨ ᱜᱮ᱾
ᱦᱳᱭ ᱡᱚᱦᱟᱨ ᱜᱮ᱾
ᱱᱟᱯᱟᱭ ᱵᱟᱲᱟᱟᱜ ᱜᱮ ᱛᱚ ᱜᱚᱝᱠᱮ᱾
ᱦᱳᱭ ᱱᱟᱯᱟᱭ ᱵᱟᱲᱟ ᱜᱮ᱾
ᱟᱪᱪᱷᱟ ᱛᱟᱦᱞᱮ ᱟᱯᱮ ᱪᱟᱥ ᱠᱚᱫᱚ ᱞᱟᱜᱟᱣ ᱜᱚᱫ ᱠᱟᱱᱟ ᱥᱮ ᱵᱟᱝ ᱟᱯᱮ ᱚᱱᱟ ᱠᱚᱨᱮ ᱫᱚ᱾
ᱪᱟᱥ ᱨᱮᱱᱟᱜ ᱫᱚ ᱟᱣᱨᱤ ᱞᱟᱜᱟᱜᱼᱟ ᱫᱟᱜ ᱵᱟᱹᱱᱩᱜᱼᱟ ᱥᱮ ᱫᱟᱜ ᱥᱮᱨᱚᱠᱚᱢ ᱫᱟᱜ ᱫᱚ ᱵᱟᱝ ᱫᱟᱜ ᱮᱫᱟ ᱨᱤᱢᱤᱞ ᱫᱚ ᱨᱤᱢᱤᱞ ᱠᱟᱫᱟ᱾
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱢᱤᱫᱴᱮᱱ ᱥᱟᱛᱟᱢ ᱦᱮ ᱵᱟᱪᱷᱟᱣ ᱠᱟᱛᱮᱜ ᱡᱩᱚᱫᱤ ᱞᱟᱝ ᱨᱚᱯᱚᱲ ᱠᱚᱜᱼᱟ ᱛᱟᱦᱚᱞᱮ ᱠᱷᱟᱱ ᱫᱚ ᱟᱹᱰᱤ ᱱᱟᱯᱟᱭ ᱠᱚᱜᱼᱟ ᱟᱨ ᱪᱮᱫ᱾
ᱦᱳᱭ ᱛᱟᱦᱚᱞᱮ ᱢᱟ ᱟᱨᱚ ᱞᱟᱹᱭᱵᱤᱱ ᱟᱹᱵᱤᱱ ᱜᱮ᱾
ᱟᱪᱪᱷᱟ ᱟᱵᱮᱱ ᱡᱩᱫᱤ ᱚᱱᱠᱟᱱᱟᱜ ᱵᱤᱱ ᱩᱭᱦᱟᱹᱨᱮᱫ ᱠᱷᱟᱱ ᱞᱟᱹᱭ ᱵᱮᱱ ᱥᱮ ᱢᱟ ᱦᱟᱸᱜ᱾
ᱩᱭᱦᱟᱹᱨ ᱢᱟ ᱟᱫᱚ ᱦᱚᱜᱚᱭ ᱛᱚ ᱯᱟᱨᱚᱢᱮᱱᱟ ᱛᱤᱨᱤᱥᱟ ᱡᱩᱱ ᱟᱫᱚ ᱪᱤᱠᱟᱹ ᱵᱮᱱ ᱢᱟᱱᱟᱣ ᱠᱮᱫᱟ ᱟᱨᱠᱤ ᱚ-
ᱟᱪᱪᱷᱟ ᱛᱤᱨᱤᱥᱟ ᱡᱩᱱ ᱵᱟᱝ
ᱦᱳᱭ᱾
ᱟᱫᱚ ᱟᱞᱮ ᱱᱚᱛᱮ ᱫᱚ ᱦᱟᱸᱜ ᱛᱤᱨᱤᱥᱮ ᱡᱩᱱ ᱢᱟᱱᱟᱣ ᱫᱚ ᱢᱟᱱᱟᱣ ᱦᱩᱭᱮᱱ ᱜᱮᱭᱟ ᱟᱞᱮ ᱫᱚ ᱦᱟᱸᱜ ᱟᱹᱛᱩ ᱨᱮᱜᱮ ᱦᱟᱸᱜ ᱟᱨ ᱪᱮᱫ ᱮᱱᱦᱤᱞᱳᱜ ᱫᱚ ᱦᱸᱟᱜ ᱥᱮᱛᱟᱜ ᱨᱮ ᱥᱟᱱᱟᱢ ᱦᱚᱲ ᱩ ᱡᱟᱣᱨᱟ ᱵᱟᱲᱟ ᱠᱟᱛᱮᱜ ᱦᱟᱸᱜ ᱪᱟᱞᱟᱜ ᱟᱞᱮ ᱴᱟᱢᱟᱠ ᱛᱩᱢ ᱫᱟᱜ ᱟᱛᱮ ᱨᱩ ᱨᱩ ᱛᱮᱜᱮ ᱦᱟᱸᱜ ᱱᱟᱭᱠᱮ ᱦᱟᱸᱜ ᱞᱮ ᱤᱫᱤᱭᱮᱭᱟ ᱥᱮ ᱱᱚᱸᱰᱮ᱾
ᱦᱩ ᱦᱩ᱾
ᱦᱩᱸ᱾ ᱟᱨ ᱱᱟᱭᱠᱮ ᱵᱟᱵᱟ ᱜᱮ ᱦᱟᱸᱜ ᱠᱟᱹᱴᱤᱡ ᱞᱮ ᱯᱩᱡᱟᱹ ᱯᱟᱥᱟ ᱦᱚᱪᱚᱭᱮᱭᱟ ᱚᱸᱰᱮ ᱵᱚᱸᱜᱟ ᱵᱩᱨᱩᱭ ᱛᱟᱞᱮᱟᱭ ᱦᱮᱸ ᱵᱚᱸᱜᱟ ᱵᱩᱨᱩ ᱠᱟᱛᱮᱜ ᱛᱟᱨᱯᱚᱨᱮ ᱦᱟᱸᱜ ᱚᱸᱰᱮ ᱜᱮ ᱟᱭᱢᱟ ᱮᱱᱮᱡ ᱥᱮᱨᱮᱧ ᱠᱚ ᱦᱩᱭᱩᱜᱼᱟ ᱵᱚᱸᱜᱟ ᱵᱚᱸᱜᱟ ᱛᱮᱜᱮ ᱦᱮᱸ᱾ ᱚᱱᱟ ᱛᱟᱭᱚᱢ ᱦᱟᱸᱜ ᱜᱚᱢᱠᱮ ᱥᱤᱫᱩ ᱠᱟᱹᱱᱩᱣᱟᱜ ᱢᱩᱨᱛᱤ ᱨᱮ ᱡᱟᱦᱟᱸ ᱵᱟᱦᱟ ᱢᱟᱞᱟ ᱟᱨᱟᱣ ᱠᱚ ᱚᱱᱮ ᱟᱱᱟ ᱠᱚ ᱦᱩᱭᱩᱜᱼᱟ ᱡᱟᱦᱟᱸᱭ ᱠᱟᱹᱴᱤᱡ ᱚᱱᱠᱟ ᱢᱟᱹᱱ ᱟᱱ ᱦᱚᱲ ᱠᱚᱠᱚ ᱛᱟᱦᱮᱱᱟ ᱟᱨ ᱪᱮᱫ ᱦᱩᱸ ᱩᱱᱠᱩ ᱦᱟᱸᱜ ᱠᱟᱹᱴᱤᱡ ᱵᱟᱦᱟ ᱢᱟᱞᱟ ᱠᱚᱠᱚ ᱟᱨᱟᱣᱭᱟ ᱫᱷᱩᱯ ᱦᱟᱸᱜ ᱠᱚ ᱫᱷᱚᱨᱟᱣᱟ ᱛᱟᱯᱚᱨᱮ ᱮᱢᱱᱤ ᱡᱟᱦᱟᱸᱭ ᱠᱟᱹᱴᱤᱡ ᱜᱤᱫᱽᱨᱟᱹ ᱠᱚ ᱢᱟᱹᱭ ᱵᱟᱹᱵᱩ ᱛᱟᱠᱚ ᱱᱩᱠᱩ ᱠᱚᱦᱚᱸ ᱦᱮᱸ ᱟᱨ ᱥᱟᱱᱟᱢ ᱦᱚᱲ ᱜᱮ ᱦᱟᱸᱜ ᱩᱱᱠᱤᱱᱟᱜ ᱡᱟᱸᱜᱟ ᱨᱮ ᱦᱟᱸᱜ ᱵᱟᱦᱟ ᱠᱚ ᱦᱟᱸᱜ ᱫᱚᱦᱚ ᱠᱟᱛᱮᱫ ᱡᱚᱦᱟᱨ ᱟᱹᱠᱤᱱ ᱦᱩᱭᱩᱜᱼᱟ ᱟᱨ ᱪᱮᱫ ᱦᱩᱸ ᱦᱮᱸ ᱮᱱ ᱦᱤᱞᱚᱜ ᱫᱚ ᱚᱱᱠᱟ ᱠᱟᱛᱮᱜ ᱜᱮ ᱦᱟᱸᱜ ᱮᱱᱮᱡ ᱮᱱᱮᱡ ᱛᱮ ᱟᱫᱚ ᱦᱟᱸᱜ ᱦᱤᱡᱩᱜ ᱦᱩᱭᱩᱜᱼᱟ ᱟᱨᱦᱚ ᱦᱩᱸ ᱦᱮᱡ ᱠᱟᱛᱮᱜ ᱫᱚ ᱛᱟᱦᱚᱞᱮ ᱮᱱᱦᱤᱞᱳ ᱫᱚ ᱥᱩᱫᱩ ᱚᱱᱮ ᱛᱟᱯᱚᱨᱮ ᱢᱮᱫᱴᱮᱱ ᱦᱟᱸᱜ ᱟᱭᱩᱵ ᱵᱮᱲᱟ ᱦᱟᱸᱜ ᱴᱷᱮᱱ ᱜᱟᱞᱚᱪ ᱟᱠᱷᱲᱟ ᱫᱩᱲᱩᱵᱟ ᱱᱟᱥᱮᱱᱟᱜ ᱫᱚᱢᱮ ᱢᱟᱨᱟᱝ ᱫᱚ ᱵᱟᱝ ᱦᱮᱸᱥᱮ ᱦᱮᱸ ᱚᱱᱟ ᱜᱟᱞᱚᱪ ᱟᱠᱷᱲᱟ ᱨᱮᱜᱮ ᱦᱟᱸᱜ ᱠᱚ ᱞᱟᱹᱭᱟ ᱡᱮ ᱚᱠᱟ ᱞᱮᱠᱟ ᱢᱟᱱᱮ ᱩᱱᱠᱤᱱᱟᱜ ᱠᱟᱛᱷᱟ ᱠᱟᱹᱴᱤᱡ ᱠᱚ ᱞᱟᱹᱭᱟ ᱚᱱᱟ ᱦᱩᱞ ᱤᱫᱤ ᱠᱟᱛᱮᱫ ᱢᱤᱫ ᱵᱟᱨ ᱠᱟᱛᱷᱟ ᱠᱚ ᱜᱩᱱ ᱢᱟᱱ ᱦᱚᱲ ᱠᱚ ᱟᱨ ᱪᱮᱫ
ᱦᱩᱸ ᱦᱩᱸ ᱚᱱᱟ ᱜᱟᱞᱢᱟᱨᱟᱜ ᱜᱮᱭᱟ ᱦᱳᱭ ᱜᱚᱝᱠᱮ ᱛᱟᱦᱚᱞᱮ ᱞᱟᱹᱭ ᱫᱟᱹᱞᱤᱧ ᱧᱚᱜ ᱚᱱᱮ ᱡᱟᱦᱟᱸ ᱠᱚᱨᱮ ᱚᱱᱟ ᱠᱚ ᱩᱯᱚᱞᱚᱠᱠᱷᱮ ᱯᱨᱳᱜᱨᱟᱢ ᱢᱳᱜᱨᱟᱢ ᱠᱚ ᱵᱮᱱᱟᱣ ᱮᱫᱟ ᱚᱱᱟ ᱠᱚᱫᱚ ᱵᱟᱝ ᱩᱪᱤᱛ ᱠᱟᱱᱟ ᱚᱱᱟ ᱠᱚᱫᱚ ᱠᱟᱹᱴᱤᱡ ᱥᱮᱪᱮᱫ ᱦᱮᱸ
ᱦᱮᱸ ᱦᱮᱸ ᱟᱞᱮ ᱫᱚ ᱟᱞᱮᱭᱟᱜ ᱞᱟᱹᱭ ᱦᱚᱸ ᱚᱱᱮ ᱚᱱᱟᱜᱮ ᱡᱮ ᱡᱟᱦᱟᱸ ᱢᱟᱱᱮ ᱛᱤᱨᱤᱥᱮ ᱡᱩᱱ ᱦᱤᱞᱳᱜ ᱥᱮ ᱦᱩᱞ ᱢᱟᱦᱟ ᱦᱤᱞᱳᱜ ᱫᱚ ᱧᱤᱫᱟᱹ ᱯᱨᱳᱜᱨᱟᱢ ᱥᱮ ᱚᱨᱜᱮᱥᱴᱟᱨ ᱠᱚᱫᱚ ᱢᱟᱱᱮ ᱮᱠᱟᱞ ᱜᱮ ᱦᱟᱸᱜ ᱵᱟᱝ ᱡᱩᱛᱩᱜ ᱠᱟᱱᱟ ᱟᱨ ᱪᱮᱫ
ᱦᱳᱭ ᱚᱱᱟ ᱫᱚ ᱨᱟᱹᱥᱠᱟᱹ ᱨᱮᱱᱟᱜ ᱫᱤᱱ ᱫᱚ ᱵᱟᱝ
ᱵᱟᱝ ᱠᱟᱱᱟ ᱥᱮ ᱚᱱᱟ ᱫᱚ ᱟᱵᱚ ᱟᱹᱰᱤ ᱢᱩᱦᱤᱢ ᱫᱩᱠ ᱨᱮᱱᱟᱜ ᱫᱤᱱ ᱛᱟᱦᱮᱸ ᱠᱟᱱ ᱛᱟᱵᱚᱱᱟ ᱮᱱᱦᱤᱞᱳᱜ ᱫᱚ ᱦᱮᱸ ᱦᱮᱸ ᱮᱱᱦᱤᱞᱳᱜ ᱫᱚ ᱟᱹᱞᱤᱧᱟᱜ ᱞᱟᱹᱭ ᱛᱮᱫᱚ ᱚᱨᱜᱮᱥᱴᱟᱨ ᱥᱮ ᱧᱤᱫᱟᱹ ᱡᱟᱦᱟᱱᱟᱜ ᱮᱱᱮᱡ ᱥᱮᱨᱮᱧ ᱚᱱᱮ ᱚᱱᱟ ᱠᱚᱫᱚ ᱵᱟᱝ ᱫᱚᱨᱠᱟᱨ ᱮᱱ ᱦᱤᱞᱚᱜ ᱫᱚ ᱮᱱᱮᱡ ᱥᱮᱨᱮᱧ ᱠᱷᱟᱱ ᱫᱚ ᱦᱟᱱᱮ ᱡᱟᱦᱟᱸ ᱥᱮᱸᱫᱽᱨᱟ ᱨᱮᱱᱟᱜ ᱮᱱᱮᱡ ᱥᱮᱨᱮᱧ ᱦᱮᱸ
ᱟᱫᱚ ᱚᱱᱟ ᱫᱚ ᱨᱟᱹᱥᱠᱟᱹ ᱫᱤᱱ ᱫᱚ ᱵᱟᱝ ᱠᱟᱱᱟ ᱥᱮ ᱚᱱᱟ ᱫᱚ ᱟᱫᱚ
ᱦᱩᱸ ᱦᱩᱸ ᱢᱮᱱᱠᱷᱟᱱ ᱜᱚᱝᱠᱮ ᱩᱱ ᱦᱚᱸᱛᱚ ᱦᱟᱸᱜ ᱠᱷᱟᱱ ᱡᱚᱠᱷᱚᱱ ᱠᱚ ᱪᱟᱞᱟᱣ ᱞᱮᱱᱟ ᱞᱟᱹᱲᱦᱟᱹᱭ ᱦᱮᱸ ᱥᱮ ᱩᱱ ᱦᱚᱛᱚ ᱴᱟᱢᱟᱠ ᱛᱩᱢᱫᱟᱹᱜ ᱫᱚᱠᱚ ᱤᱫᱤ ᱞᱮᱫ ᱜᱮᱭᱟ ᱥᱮ ᱚᱱᱮ ᱚᱱᱟ ᱩᱭᱦᱟᱹᱨ ᱛᱮ ᱦᱟᱸᱜ ᱠᱷᱟᱱ ᱴᱟᱢᱟᱠ ᱛᱩᱢᱫᱟᱹᱜ ᱟᱛᱮᱜ ᱡᱟᱦᱟᱸ ᱥᱮᱸᱫᱽᱨᱟ ᱥᱮᱸᱫᱽᱨᱟ ᱯᱟᱛᱟ ᱱᱚᱜᱼᱚᱱᱟ ᱠᱚᱦᱟᱸᱜ ᱵᱮᱱ ᱟᱸᱡᱚᱢ ᱠᱟᱫ ᱜᱮᱭᱟ ᱦᱳᱭᱛᱳ ᱦᱩᱸ ᱦᱩᱸ ᱚᱱᱟ ᱠᱚ ᱨᱩ ᱨᱩ ᱛᱮᱜᱮ ᱦᱟᱸᱜ ᱠᱷᱟᱱ ᱮᱱ ᱦᱤᱞᱳᱜ ᱟᱜ ᱮᱱᱮᱡ ᱫᱚ ᱦᱩᱸ ᱟᱨ ᱵᱟᱝ ᱠᱷᱟᱱ ᱚᱱᱟ ᱪᱷᱟᱲᱤᱡ ᱫᱚ ᱟᱞᱮᱭᱟᱜ ᱫᱚ ᱛᱟᱦᱮᱸ ᱢᱮᱱᱟᱜ ᱛᱟᱞᱮᱭᱟ ᱜᱟᱞᱚᱪ ᱟᱠᱷᱲᱟ ᱡᱟᱦᱟᱸ ᱨᱮᱫᱚ ᱦᱟᱸᱜ ᱩᱱᱠᱤᱱᱟᱜ ᱩᱱᱫᱤᱱᱟᱜ ᱡᱟᱦᱟᱸ ᱠᱤᱱ ᱠᱟᱹᱢᱤᱭᱟᱠᱟᱜ ᱚᱱᱮ ᱚᱱᱟ ᱠᱚᱨᱮᱱᱟᱜ ᱠᱟᱛᱷᱟ ᱠᱚ ᱦᱟᱜ ᱠᱚ ᱞᱟᱹᱭ ᱨᱟᱠᱟᱵᱟ ᱟᱨᱚ ᱩᱱᱠᱤᱱ ᱥᱟᱶᱛᱮ ᱡᱟᱦᱟᱸ ᱩᱱᱠᱤᱱ ᱞᱟᱦᱟ ᱟᱨᱦᱚ ᱦᱩᱞ ᱜᱟᱹᱨᱭᱟᱹ ᱠᱚᱠᱚ ᱛᱟᱦᱮᱸ ᱠᱟᱱᱟ ᱩᱱᱠᱩ ᱠᱚᱣᱟᱜ ᱠᱟᱛᱷᱟ ᱠᱚ ᱟᱨ ᱪᱮᱫ ᱦᱩᱸ
ᱦᱳᱭ ᱦᱳᱭ ᱚᱱᱟ ᱠᱚᱜᱮ ᱚᱱᱟ ᱠᱚᱜᱮ ᱜᱤᱫᱽᱨᱟᱹ ᱠᱚ ᱠᱟᱹᱴᱤᱡ ᱟᱸᱡᱚᱢ ᱟᱠᱚ ᱦᱩᱭᱩᱜᱼᱟ ᱩᱱᱠᱩ ᱫᱚ ᱵᱟᱠᱷᱟᱡ ᱫᱚ ᱪᱤᱠᱟᱹᱛᱮᱠᱚ ᱥᱮᱬᱟᱭᱟ
ᱦᱩᱸ ᱦᱩᱸ ᱦᱩᱸ ᱦᱩᱸ ᱦᱩᱸ ᱦᱩᱸ ᱴᱷᱤᱠ ᱜᱮᱵᱮᱱ ᱞᱟᱹᱭ ᱠᱟᱜᱼᱟ ᱟᱨ ᱡᱟᱦᱟᱸ ᱵᱮᱱ ᱞᱟᱹᱭᱮᱜᱼᱟ ᱧᱤᱫᱟᱹ ᱯᱟᱛᱟ ᱚᱱᱟ ᱠᱚᱫᱚ ᱟᱹᱞᱤᱧᱟᱜ ᱞᱟᱹᱭ ᱛᱮᱦᱚᱸ ᱚᱱᱟ ᱫᱚ ᱮᱠᱟᱞ ᱜᱮ ᱦᱟᱸᱜ ᱵᱟᱝ ᱡᱟᱹᱨᱩᱲᱚᱜ ᱠᱟᱱᱟ ᱚᱱᱟ ᱠᱚᱫᱚ ᱦᱩᱸ ᱠᱟᱨᱚᱱ ᱮᱱ ᱦᱤᱞᱳᱜ ᱫᱚ ᱢᱟᱱᱮ ᱢᱤᱫᱴᱮᱱ ᱨᱟᱹᱥᱠᱟᱹ ᱨᱮᱱᱟᱜ ᱫᱤᱱ ᱛᱚ ᱵᱟᱝ ᱛᱟᱦᱮᱸ ᱠᱟᱱᱟ ᱥᱮ
ᱦᱳᱭ ᱟᱹᱰᱤ ᱫᱩᱠ ᱨᱮᱱᱟᱜ ᱢᱤᱫᱴᱟᱝ ᱫᱤᱱ ᱛᱟᱦᱮᱸᱜ ᱞᱮᱱᱟ ᱚᱱᱟ ᱫᱚ
ᱡᱟᱦᱟᱸ ᱫᱚ ᱟᱵᱚ ᱮᱸ ᱥᱤᱫᱩ ᱠᱟᱹᱱᱦᱩ ᱡᱟᱦᱟᱸ ᱫᱚ ᱦᱟᱸᱜ ᱠᱤᱱ ᱞᱟᱹᱭᱫᱟ ᱢᱟᱱᱮ ᱥᱟᱱᱟᱢ ᱦᱚᱲ ᱥᱟᱱᱟᱢ ᱥᱟᱱᱛᱟᱲ ᱠᱚ ᱪᱮᱛᱟᱱ ᱨᱮᱜᱮ ᱦᱟᱸᱜ ᱩᱱᱠᱩ ᱤᱝᱨᱮᱡᱽ ᱠᱚᱣᱟᱜ ᱥᱟᱥᱚᱱ ᱠᱚ ᱪᱟᱵᱟᱭ ᱞᱟᱹᱜᱤᱫ ᱦᱟᱸᱜ ᱢᱤᱫᱴᱮᱱ ᱜᱟᱯᱟᱞ ᱢᱟᱨᱟᱣ ᱮᱱᱤᱞᱳᱜ ᱫᱚ ᱦᱟᱸᱜ ᱠᱚ ᱮᱦᱚᱵ ᱞᱮᱫᱟ ᱟᱨ ᱪᱮᱫ ᱦᱩᱸ ᱦᱩᱸ ᱛᱟᱦᱞᱮ ᱠᱷᱟᱱ ᱟᱨ ᱮᱱᱦᱤᱞᱳᱜ ᱠᱷᱚᱱᱟᱜ ᱜᱮ ᱚᱱᱟ ᱯᱚᱨᱮ ᱯᱚᱨᱮ ᱛᱚ ᱦᱟᱸᱜ ᱞᱟᱹᱲᱦᱟᱹᱭ ᱠᱮᱫᱟ ᱠᱚ
ᱦᱩᱸ
ᱱᱚᱜᱼᱱᱟ ᱱᱚᱣᱟ ᱠᱚ ᱠᱷᱟᱹᱛᱤᱨ ᱢᱟᱱᱮ ᱩᱱ ᱫᱚ ᱦᱟᱸᱜ ᱢᱟᱱᱮ ᱟᱹᱞᱤᱧᱟᱜ ᱞᱟᱹᱭ ᱛᱮᱦᱚᱸ ᱱᱚᱣᱟ ᱠᱚᱫᱚ ᱵᱟᱝ ᱢᱮᱱᱠᱷᱟᱱ ᱧᱮᱞᱚᱜᱚᱜ ᱠᱟᱱᱟ ᱟᱭᱢᱟ ᱡᱟᱭᱜᱟ ᱨᱮᱜᱮ ᱦᱟᱸᱜ ᱥᱮ ᱟᱭᱢᱟ ᱴᱚᱴᱷᱟ ᱨᱮᱜᱮ ᱦᱩᱞ ᱢᱟᱦᱟ ᱨᱮᱦᱟᱸᱜ ᱧᱤᱫᱟᱹ ᱚᱨᱜᱮᱥᱴᱟᱨ ᱦᱩᱭᱩᱜ ᱠᱟᱱᱟ ᱦᱮᱸ
ᱦᱳᱭ ᱟᱫᱚ ᱚᱱᱟ ᱠᱚᱫᱚ ᱦᱟᱯᱲᱟᱢ ᱠᱚᱜᱮ ᱠᱟᱹᱴᱤᱡ ᱠᱚ ᱞᱟᱹᱭᱟ ᱟᱫᱚ ᱦᱟᱯᱲᱟᱢᱟᱜ ᱠᱟᱛᱷᱟ ᱠᱚᱫᱚ ᱵᱟᱠᱚ ᱟᱸᱡᱚᱢ ᱮᱫᱟ ᱱᱮ ᱛᱟᱨ ᱜᱤᱫᱽᱨᱟᱹ ᱠᱚᱫᱚ ᱟᱫᱚ
ᱟᱹᱞᱤᱧ ᱫᱚᱞᱤᱧ ᱞᱟᱹᱭᱟ ᱧᱤᱫᱟᱹ ᱯᱟᱛᱟ ᱫᱚ ᱦᱩᱭᱩᱜ ᱢᱟ ᱢᱮᱱᱠᱷᱟᱱ ᱚᱨᱠᱮᱥᱴᱟᱨ ᱵᱟᱫ ᱠᱟᱛᱮ ᱡᱩᱫᱤ ᱮᱱᱦᱤᱞᱳᱜ ᱫᱚ ᱡᱩᱫᱤ ᱵᱟᱨᱭᱟ ᱜᱟᱱ ᱡᱩᱫᱤ ᱡᱟᱛᱨᱟ ᱜᱮᱠᱚ ᱩᱫᱩᱜ ᱦᱚᱪᱚᱭᱮᱫ ᱠᱚᱣᱟ ᱦᱩᱞ ᱢᱟᱦᱟ ᱤᱫᱤ ᱠᱟᱛᱮᱫ ᱛᱟᱦᱚᱞᱮ ᱠᱷᱟᱱ ᱫᱚ ᱟᱹᱰᱤ ᱦᱩᱸ ᱦᱩᱹ ᱛᱟᱦᱞᱮ ᱠᱷᱟᱱ ᱫᱚ ᱟᱹᱰᱤ ᱜᱮ ᱟᱹᱰᱤᱜ ᱜᱮ ᱱᱟᱯᱟᱭ ᱠᱚᱜᱼᱟ ᱤᱧᱟᱹᱜ ᱞᱟᱹᱭ ᱛᱮᱫᱚ
ᱡᱮ ᱩᱱᱠᱤᱱ ᱪᱤᱠᱟᱹ ᱠᱟ ᱠᱟᱛᱮᱫ ᱠᱤᱱ ᱞᱟᱹᱲᱦᱟᱹᱭ ᱞᱮᱫᱟ ᱚᱱᱟ ᱫᱤᱥᱥᱚ ᱡᱩᱫᱤ ᱠᱤᱱ
ᱦᱮᱸ ᱢᱟᱱᱮ ᱥᱟᱵ ᱨᱟᱠᱟᱵ ᱠᱮᱭᱟ ᱠᱚ ᱡᱩᱫᱤ ᱡᱟᱛᱨᱟ ᱩᱯᱚᱞᱚᱠᱠᱷᱮ ᱛᱮ ᱟᱨ ᱪᱮᱫ ᱦᱮᱸ
ᱦᱩᱸ
ᱛᱟᱦᱚᱞᱮ ᱠᱷᱟᱱ ᱫᱚ ᱟᱹᱰᱤᱜᱮ ᱱᱟᱯᱟᱭ ᱠᱚᱜᱼᱟ ᱦᱩᱸ ᱛᱟᱦᱞᱮ ᱠᱷᱟᱱ ᱜᱚᱝᱠᱮ ᱦᱮᱸ ᱟᱯᱮ ᱚᱱᱮ ᱚᱱᱟ ᱠᱚᱨᱮ ᱫᱚ ᱚᱠᱟ ᱞᱮᱠᱟ ᱦᱟᱜ ᱦᱩᱞ ᱢᱟᱦᱟ ᱫᱚᱠᱚ ᱢᱟᱱᱟᱣᱟ
ᱦᱳᱭ ᱜᱚᱝᱠᱮ ᱟᱵᱤᱱ ᱪᱮᱠᱟ ᱵᱤᱱ ᱞᱟᱹᱭ ᱠᱮᱫᱟ ᱚᱱᱠᱟᱜ ᱜᱮ ᱟᱞᱮ ᱥᱮᱫ ᱦᱚᱸᱠᱚ ᱢᱟᱱᱟᱣᱟ ᱟᱫᱚ ᱚᱱᱟ ᱠᱚ ᱫᱚᱞᱮ ᱟᱞᱮ ᱦᱚᱸᱞᱮ ᱵᱟᱞᱮ ᱠᱚᱨᱟᱣ ᱦᱚᱪᱚᱭ ᱜᱮᱭᱟ ᱚᱱᱟ ᱠᱚᱫᱚ ᱯᱨᱳᱜᱨᱟᱢ ᱴᱳᱜᱨᱟᱢ ᱠᱚᱫᱚ ᱚᱱᱟ ᱠᱚᱫᱚ ᱮᱠᱟᱞ ᱜᱮ ᱵᱚᱱᱫᱚ ᱮᱠᱵᱟᱨᱮ ᱚᱱᱟ ᱠᱚᱫᱚ ᱪᱮᱫ ᱟᱫᱚ ᱪᱮᱫ ᱵᱤᱱ ᱟᱫᱚ ᱱᱤᱡᱮᱛᱮ ᱛᱚ ᱢᱤᱫᱴᱟᱝ ᱵᱩᱡᱽ ᱞᱟᱹᱠᱛᱤ ᱠᱟᱱᱟ ᱡᱮ ᱚᱱᱟ ᱠᱚᱫᱚ ᱨᱟᱹᱥᱠᱟᱹ ᱨᱮᱱᱟᱜ ᱡᱤᱱᱤᱥ ᱫᱚ ᱵᱟᱝ ᱠᱟᱱᱟ
ᱦᱮᱸ ᱦᱮᱸ ᱦᱮᱸ ᱚᱱᱟ ᱠᱚᱦᱚᱸ ᱟᱭᱢᱟ ᱴᱚᱴᱷᱟ ᱨᱮᱦᱚᱸ ᱧᱮᱞ ᱟᱠᱟᱱ ᱨᱮᱦᱚᱸ ᱵᱟᱨᱚᱱ ᱵᱟᱲᱟ ᱠᱟᱛᱮᱜ ᱢᱟᱱᱟ ᱵᱟᱨᱚᱱ ᱠᱟᱛᱮ ᱠᱤᱪᱷᱩ ᱠᱤᱪᱷᱩ ᱴᱚᱴᱷᱟ ᱨᱮᱫᱚ ᱦᱟᱜ ᱠᱚ ᱵᱚᱱᱫᱚ ᱦᱟᱛᱟᱲ ᱠᱟᱜᱼᱟ ᱦᱮᱸᱥᱮ ᱢᱮᱱᱠᱷᱟᱱ ᱮᱠᱷᱚᱱᱳ ᱧᱮᱞᱚᱜ ᱠᱟᱱ ᱜᱮᱭᱟ ᱠᱤᱪᱷᱩ ᱠᱤᱪᱷᱩ ᱡᱟᱭᱜᱟ ᱠᱚᱨᱮ ᱫᱚ ᱦᱟᱜ ᱦᱩᱭᱩᱜ ᱠᱟᱱ ᱜᱮᱭᱟ ᱦᱮᱸᱥᱮ ᱦᱩᱸ
ᱦᱳᱭ ᱦᱳᱭ ᱦᱳᱭ
ᱛᱚᱵᱮ ᱱᱚᱜᱼᱱᱟ ᱠᱚᱫᱚ ᱟᱵᱚ ᱦᱟᱸᱜ ᱦᱩᱸ ᱵᱷᱤᱛᱤᱨ ᱵᱷᱤᱛᱤᱨ ᱛᱮ ᱡᱟᱦᱟᱸᱭ ᱠᱚ ᱫᱤᱠᱩ ᱠᱚᱫᱚ ᱦᱟᱸᱜ ᱠᱚ ᱫᱤᱠᱩ ᱯᱩᱥᱤ ᱡᱟᱦᱟᱸᱭ ᱠᱚ ᱵᱟᱲᱟᱭ ᱠᱟᱜᱼᱟ ᱠᱟᱹᱴᱤᱡ ᱱᱟᱥᱮ ᱱᱟᱥᱮ
ᱦᱩᱸ ᱱᱩᱠᱩ ᱠᱚᱫᱚ ᱢᱚᱱᱮ ᱢᱚᱱᱮ ᱛᱮᱫᱚ ᱠᱚ ᱨᱚᱲ ᱜᱮᱭᱟ ᱱᱩᱠᱩ ᱫᱚ ᱚᱠᱟ ᱞᱮᱠᱟᱱ ᱦᱚᱲ ᱠᱟᱱᱟ ᱠᱚ ᱛᱮᱦᱮᱧ ᱞᱮᱠᱟᱱ ᱫᱤᱱ ᱨᱮᱦᱟᱸᱜ ᱠᱚ ᱮᱱᱮᱡ ᱥᱮ ᱥᱮᱨᱮᱧ ᱮᱫᱟ ᱦᱮᱸ ᱟᱨ ᱟᱵᱳ ᱥᱟᱶ ᱛᱟ ᱪᱮᱛᱟᱱ ᱨᱮᱦᱚᱸ ᱱᱚᱣᱟ ᱫᱚ ᱟᱹᱰᱤ ᱢᱟᱨᱟᱝ ᱵᱟᱹᱲᱤᱡ ᱚᱨᱥᱚᱝ ᱯᱟᱲᱟᱜ ᱠᱟᱱᱟ ᱟᱨ ᱪᱮᱫ ᱟᱹᱞᱤᱧᱟᱜ ᱞᱟᱹᱭ ᱞᱮᱠᱟ ᱛᱮᱫᱚ
ᱦᱳᱭ ᱜᱚᱝᱠᱮ ᱟᱫᱚ ᱱᱚᱣᱟ ᱫᱚ ᱱᱤᱡᱮ ᱛᱮᱜᱮ ᱵᱩᱡ ᱦᱩᱭᱩᱜᱼᱟ ᱟᱫᱚ ᱡᱷᱚᱛᱚ ᱦᱚᱲ ᱛᱚ ᱵᱟᱠᱚ ᱵᱩᱡᱷᱟᱹᱜᱼᱟ ᱟᱫᱚ ᱟᱫᱚ ᱚᱱᱟ ᱠᱚ ᱜᱮ ᱟᱫᱚ ᱵᱩᱡᱷᱟᱹᱣ ᱦᱚᱪᱚ ᱦᱩᱭᱩᱜᱼᱟ ᱦᱚᱲ ᱟᱫᱚ ᱱᱤᱡᱮᱨᱮᱱ ᱦᱚᱲ ᱠᱚᱜᱮ ᱟᱫᱚ ᱫᱮ ᱟᱫᱚ ᱫᱤᱠᱩ ᱠᱚ, ᱫᱮᱠᱩ ᱠᱚᱦᱚᱸ ᱠᱚ, ᱦᱮᱸ ᱫᱤᱠᱩ ᱠᱚᱦᱚᱸ ᱠᱚ ᱟᱫᱚ ᱠᱚ ᱧᱮᱞ ᱞᱮᱠᱷᱟᱱ ᱟᱠᱚᱣᱟᱜ ᱡᱟᱦᱟᱸ ᱱᱟᱜ ᱦᱩᱭᱩᱜᱼᱟ ᱥᱟᱫᱷᱤᱱᱚᱛᱟ ᱫᱤᱵᱚᱥ ᱠᱚ ᱟᱫᱚ ᱛᱚᱠᱷᱚᱱ ᱦᱤᱞᱳᱜ ᱛᱚᱠᱷᱚᱱ ᱫᱚ ᱚᱱᱟ ᱩᱱᱠᱩ ᱫᱚ ᱵᱟᱠᱚ ᱚᱱᱠᱟᱭᱟ ᱚᱱᱟ ᱫᱚ ᱵᱩᱡᱷᱟᱹᱣ ᱞᱟᱹᱠᱛᱤ ᱠᱟᱱᱟ
ᱦᱮᱸ ᱦᱮᱸ ᱟᱪᱪᱷᱟ ᱜᱚᱝᱠᱮ ᱱᱚᱜᱼᱚᱭ ᱦᱟᱸᱜ ᱜᱷᱟᱨᱚᱸᱡᱽ ᱠᱚᱨᱮᱱ ᱢᱟ ᱜᱷᱟᱨᱚᱚᱸᱡᱽ ᱠᱚᱨᱮᱱ ᱥᱮ ᱟᱹᱛᱩ ᱠᱚᱨᱮᱱ ᱱᱚᱣᱟ ᱠᱚᱢᱟ ᱦᱟᱸᱜ ᱵᱩᱡᱽ ᱟᱠᱟᱫ ᱛᱮᱜᱮ ᱟᱵᱮᱱ ᱦᱚᱸᱵᱮᱱ ᱞᱟᱹᱭᱮᱫᱟ ᱡᱮ ᱱᱤᱛᱚᱜ ᱫᱚ ᱟᱞᱮ ᱚᱱᱟ ᱠᱚᱨᱮ ᱫᱚ ᱵᱟᱝ ᱠᱚᱨᱟᱣᱟ ᱥᱮ ᱟᱧ ᱟᱹᱞᱤᱧ ᱦᱚᱸᱞᱤᱧ ᱞᱟᱹᱭᱫᱟ ᱱᱚᱣᱟ ᱠᱚᱨᱮ ᱫᱚ ᱦᱟᱜ ᱵᱟᱝ ᱠᱚ ᱠᱚᱨᱟᱣ ᱟᱞᱮ ᱱᱚᱣᱟ ᱠᱚᱨᱮᱱ ᱫᱚ ᱦᱩᱸ ᱛᱟᱦᱞᱮ ᱠᱷᱟᱱ ᱱᱚᱜᱼᱚᱭ ᱡᱮ ᱫᱤᱥᱚᱢ ᱨᱮᱦᱟᱸᱜ ᱪᱟᱞᱟᱜ ᱠᱟᱱ ᱜᱮ ᱡᱟᱦᱟᱸ ᱨᱮ ᱡᱟᱦᱟᱸ ᱫᱚ ᱢᱟᱱᱮ ᱢᱤᱫ ᱵᱟᱨ ᱴᱚᱴᱷᱟ ᱨᱮ ᱦᱟᱸᱜ ᱠᱚ ᱦ ᱱᱚᱣᱟ ᱠᱚᱠᱚ ᱠᱚᱨᱟᱣᱮᱫ ᱜᱮᱭᱟ
ᱦᱮᱸ
ᱦᱮᱸ ᱥᱮ ᱛᱟᱦᱚᱞᱮ ᱠᱷᱟᱱ ᱢᱟᱱᱮ ᱚᱠᱟ ᱞᱮᱠᱟ ᱵᱷᱟᱵᱛᱮ ᱠᱟᱛᱷᱟ ᱠᱚ ᱨᱚᱲ ᱞᱮᱠᱷᱟᱱ ᱥᱮ ᱚᱠᱟ ᱞᱮᱠᱟ ᱵᱷᱟᱵᱽ ᱡᱟᱦᱟᱱᱟᱜ ᱠᱟᱹᱢᱤ ᱠᱚ ᱠᱚᱨᱟᱣ ᱞᱮᱠᱷᱟᱱ ᱡᱮ ᱚᱱᱟ ᱠᱚ ᱦᱟᱸᱜ ᱠᱚ ᱵᱚᱱᱫᱚᱭᱟ ᱮᱠᱫᱚᱢ ᱮᱠᱟᱞ ᱜᱮ ᱟᱵᱮᱱᱟᱜ ᱞᱟᱹᱭ ᱛᱮ ᱚᱠᱟ ᱞᱮᱠᱟ
ᱦᱳᱭ ᱜᱚᱝᱠᱮ ᱟᱹᱞᱤᱧ ᱫᱚᱞᱤᱧ ᱞᱟᱹᱭᱮᱫᱟ ᱚᱱᱟ ᱟᱛᱳ ᱠᱷᱚᱱ ᱢᱤᱫ ᱫᱷᱟᱣ ᱢᱟᱺᱡᱷᱤ ᱯᱟᱹᱡᱷᱤ ᱦᱚᱦᱚ ᱠᱟᱛᱮᱫ ᱡᱟᱣᱨᱟ ᱦᱚᱪᱚ ᱦᱚᱚ ᱦᱚᱪᱚ ᱠᱟᱛᱮ
ᱦᱮᱸ
ᱟᱫᱚ ᱜᱟᱞᱢᱟᱨᱟᱣ ᱠᱟᱛᱮᱜ ᱟᱫᱚ ᱚᱱᱟ ᱠᱚᱫᱚ ᱵᱚᱱᱫᱚ ᱦᱚᱪᱚ ᱦᱩᱭᱩᱜᱼᱟ ᱱᱤᱡᱮᱨᱟᱜ ᱟᱛᱳ ᱨᱮᱫᱚ ᱟᱫᱚ ᱱᱚᱝᱠᱟ ᱪᱷᱟᱲᱟ ᱟᱫᱚ ᱵᱟᱝ ᱵᱚᱱᱫᱚᱜᱼᱟ
ᱦᱮᱸ ᱟᱫᱚ ᱜᱚᱝᱠᱮ ᱚᱱᱟ ᱢᱟᱵᱮᱱ ᱞᱟᱹᱭ ᱠᱮᱫ ᱡᱮ ᱟᱯᱮ ᱟᱛᱩ ᱠᱚᱨᱮ ᱢᱟ ᱦᱟᱸᱜ ᱠᱷᱟᱱ ᱫᱚ ᱵᱟᱝ ᱠᱚ ᱠᱚᱨᱟᱣᱟ ᱥᱮ ᱞᱟᱹᱭ ᱠᱮᱜᱼᱟ ᱵᱮᱱ ᱟᱞᱤᱧ ᱫᱚᱞᱤᱧ ᱞᱟᱹᱭᱟ ᱱᱚᱣᱟ ᱫᱤᱥᱚᱢ ᱨᱮ ᱦᱟᱸᱜ ᱡᱩᱫᱤ ᱦᱟᱸᱜ ᱡᱩᱫᱤᱵᱚᱱ ᱢᱚᱱᱮᱭᱟ ᱵᱟᱵᱚᱱ ᱢᱚᱱᱮᱭ ᱜᱮᱭᱟᱵᱚᱱ ᱱᱚᱣᱟ ᱠᱚᱫᱚ ᱥᱟᱫᱷᱟᱨᱚᱱ ᱡᱤᱱᱤᱥ ᱡᱮ ᱱᱚᱣᱟ ᱫᱤᱥᱚᱢ ᱨᱮ ᱡᱟᱦᱟᱸ ᱠᱚ ᱱᱚᱣᱟ ᱟᱫᱟᱱ ᱠᱩ ᱢᱟᱱᱮ ᱪᱤᱠᱟᱹ ᱞᱮᱠᱟᱛᱮᱵᱚᱱ ᱢᱟᱱᱟᱣ ᱵᱟᱨᱚᱱ ᱠᱚᱣᱟ ᱚᱱᱟ ᱞᱤᱧ ᱠᱩᱞᱤᱭᱮᱫ ᱵᱤᱱᱟ
ᱦᱳᱭ ᱜᱚᱝᱠᱮ ᱟᱫᱚ ᱡᱷᱚᱛᱚ ᱦᱚᱲ ᱜᱮᱛᱚ ᱡᱩᱢᱤᱫ ᱦᱩᱭᱩᱜ ᱛᱟᱵᱚᱱᱟ ᱡᱩᱢᱤᱫ ᱜᱚᱝᱠᱟᱱ ᱡᱟᱦᱱᱟᱜ ᱜᱮ ᱵᱟᱝ ᱜᱟᱱᱚᱜᱼᱟ
ᱟᱫᱚ ᱜᱚᱝᱠᱮ ᱡᱩᱢᱤᱫ ᱠᱟᱛᱮᱜ ᱛᱚ ᱦᱟᱸᱜ ᱡᱩᱢᱤᱫ ᱥᱩᱢᱩᱝ ᱠᱟᱛᱮᱜ ᱛᱚ ᱵᱟᱝ ᱦᱩᱭᱩᱜᱼᱟ ᱥᱮ ᱡᱮ ᱢᱤᱫ ᱦᱚᱲ ᱟᱹᱭᱩᱨᱤᱡ ᱵᱟᱭ ᱛᱟᱦᱮᱱ ᱠᱷᱟᱱ ᱫᱚ ᱢᱟᱱᱮ ᱚᱱᱟ ᱫᱚ ᱢᱟᱱᱮ ᱡᱩᱢᱤᱫ ᱠᱟᱛᱮᱜ ᱦᱚᱸ ᱢᱟᱱᱮ ᱚᱠᱟ ᱞᱮᱠᱟ ᱦᱟᱸᱜ ᱚᱠᱚᱭ ᱞᱟᱦᱟᱛᱮ ᱠᱟᱛᱷᱟᱭ ᱨᱚᱲᱟ ᱱᱚᱣᱟ ᱠᱚᱫᱚ ᱦᱟᱸᱜ ᱢᱤᱫᱴᱮᱱ
ᱦᱳᱭ ᱚᱱᱠᱟ ᱚᱱᱠᱟ ᱚᱱᱠᱟ ᱜᱮ ᱢᱤᱫᱴᱟᱝ ᱯᱟᱨᱜᱟᱱᱟ ᱛᱮᱭᱟᱨ ᱦᱩᱭᱩᱜᱼᱟ ᱢᱤᱫᱴᱟᱝ
ᱦᱩᱸ
ᱟᱫᱚ ᱚᱱᱟ ᱠᱚ ᱵᱤᱥᱚᱭ ᱟᱛᱮ ᱟᱫᱚ ᱚᱱᱟ ᱠᱚᱜᱮ ᱛᱚ ᱵᱟᱠᱚ ᱞᱟᱦᱟ ᱞᱟᱹᱜᱤᱫᱚᱜᱼᱟ ᱚᱠᱚᱭ ᱡᱟᱦᱟᱸᱭ ᱦᱚᱲ ᱜᱮ
ᱦᱮᱸ ᱦᱮᱸ ᱟᱨ ᱟᱞᱤᱧᱟᱜ ᱞᱟᱹᱭ ᱛᱮᱫᱚ ᱱᱚᱣᱟ ᱫᱚ ᱱᱚᱜᱼᱚ ᱱᱚᱝᱠᱟ ᱠᱟᱛᱮ ᱞᱟᱹᱭ ᱦᱚᱪᱚᱭᱟ ᱱᱚᱜ ᱚᱭ ᱡᱮ ᱟᱵᱚᱣᱟᱜ ᱡᱟᱦᱟᱸ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱢᱮᱱᱟᱜ ᱟᱠᱟᱫ ᱛᱟᱵᱚᱱᱟ ᱥᱮ
ᱦᱳᱭ ᱦᱳᱭ ᱦᱳᱭ
ᱦᱮᱸ ᱱᱚᱸᱰᱮ ᱠᱷᱚᱱᱟᱜ ᱜᱮ ᱡᱩᱫᱤ ᱟᱵᱚ ᱱᱩᱠᱩ ᱡᱟᱦᱟᱸᱭ ᱠᱤᱪᱷᱩ ᱠᱤᱪᱷᱩ ᱟᱵᱚ ᱥᱤᱠᱷᱱᱟᱹᱛ ᱦᱚᱲ ᱡᱟᱦᱟᱸ ᱛᱤᱱᱟᱹᱜ ᱢᱮᱱᱟᱜ ᱟᱠᱟᱫ ᱵᱚᱱᱟ ᱦᱮᱸ ᱵᱟᱹᱞᱤᱧ ᱞᱟᱹᱭ ᱫᱟᱞᱤᱧ ᱫᱚᱢᱮ ᱥᱤᱠᱷᱱᱟᱹᱛ ᱜᱮᱭᱟᱞᱤᱧ ᱡᱟ ᱩᱰᱟᱹᱝ ᱞᱤᱧ ᱵᱟᱲᱟᱭᱟ ᱱᱟᱥᱮ ᱱᱟᱥᱮ ᱫᱚ ᱦᱚᱭᱛᱚ ᱦᱟᱸᱜ ᱞᱤᱧ ᱵᱩᱡ ᱜᱮᱭᱟ ᱦᱮᱸ ᱛᱟᱦᱚᱞᱮ ᱚᱱᱟ ᱢᱟᱹᱡᱷᱤ ᱯᱟᱨᱜᱟᱱᱟ ᱢᱚᱦᱚᱞ ᱨᱮ ᱪᱟᱞᱟᱣ ᱠᱟᱛᱮᱜ ᱡᱟᱦᱟᱸᱭ ᱩᱱᱠᱩ ᱢᱩᱠᱷᱤᱭᱟᱹ ᱢᱩᱠᱷᱤᱭᱟᱹ ᱦᱚᱲ ᱠᱚ ᱟᱨᱠᱤ ᱦᱮᱸ ᱦᱳᱭ ᱱᱩᱠᱩ ᱠᱩᱥᱤ ᱥᱟᱶ ᱯᱨᱚᱛᱷᱚᱢ ᱫᱩᱲᱩᱵ ᱠᱟᱛᱮᱜ ᱜᱟᱯᱟᱞᱢᱟᱨᱟᱣ ᱠᱟᱛᱮᱜ ᱱᱚᱜᱼᱚ ᱱᱟ ᱠᱚ ᱦᱩᱸ ᱤᱭᱟᱹ ᱞᱮᱠᱷᱟᱱ ᱫᱚ ᱟᱹᱰᱤ ᱜᱮ ᱱᱟᱯᱟᱭᱚᱜᱼᱟ ᱚᱱᱟ ᱯᱚᱨᱮ ᱟᱵᱚ ᱫᱤᱥᱚᱢ ᱨᱮᱱ ᱥᱟᱱᱟᱢ ᱡᱟᱭᱜᱟ ᱨᱮ ᱡᱩᱫᱤ ᱦᱟᱸᱜ ᱵᱟᱹᱭ ᱵᱟᱹᱭ ᱛᱮ ᱚᱱᱠᱟ ᱢᱤᱫᱴᱮᱱ ᱫᱤᱱ ᱜᱚᱴᱟ ᱠᱟᱛᱮᱫ ᱢᱤᱫᱴᱮᱱ ᱵᱤᱪᱟᱹᱨ ᱵᱚᱱ ᱫᱚᱦᱚ ᱞᱮᱠᱷᱟᱱ ᱦᱮᱸ ᱱᱚᱜᱚᱱᱟ ᱵᱤᱪᱟᱹᱨ ᱵᱤᱪᱟᱹᱨ ᱨᱮ ᱡᱩᱫᱤ ᱱᱮᱜᱮᱱᱤᱭᱟᱹ ᱠᱟᱛᱷᱟ ᱵᱚᱱ ᱞᱟᱹᱭᱟ ᱡᱮ ᱚᱱᱟ ᱦᱩᱞ ᱢᱟᱦᱟ ᱨᱮᱫᱚ ᱡᱮ ᱧᱤᱫᱟᱹ ᱚᱨᱠᱮᱥᱴᱟᱨ ᱥᱮ ᱮᱱᱮᱡ ᱥᱮᱨᱮᱧ ᱨᱟᱹᱥᱠᱟᱹ ᱫᱚ ᱦᱟᱸᱜ ᱢᱟᱱᱟ ᱜᱮᱭᱟ ᱥᱮ ᱵᱟᱝ ᱜᱟᱱᱚᱜᱼᱟ ᱟᱨ ᱮᱱᱛᱮ ᱨᱮᱦᱚᱸ ᱡᱩᱫᱤ ᱦᱮᱸ ᱟᱨ ᱮᱱᱛᱮ ᱨᱮᱦᱚᱸ ᱡᱩᱫᱤ ᱵᱩᱡᱽ ᱧᱟᱢᱚᱜᱼᱟ ᱛᱟᱦᱚᱞᱮ ᱠᱷᱟᱱ ᱩᱱᱠᱩ ᱟᱛᱩ ᱫᱚ ᱟᱫᱚ ᱟᱵᱚ ᱫᱤᱥᱚᱢ ᱦᱚᱲ ᱠᱷᱚᱱᱟᱜ ᱫᱚ ᱟᱫᱚ ᱵᱚᱱ ᱵᱟᱲ ᱠᱟᱠᱚᱣᱟ ᱩᱱᱠᱩ ᱫᱚ ᱟᱹᱞᱤᱧᱟᱜ ᱞᱟᱹᱭ ᱞᱮᱠᱟᱛᱮ ᱫᱚ
ᱦᱳᱭ ᱜᱚᱝᱠᱮ ᱵᱟᱨ ᱫᱚ ᱟᱫᱚ ᱟᱸᱡᱚᱢ ᱵᱤᱱ ᱮᱠᱟᱞ ᱛᱮᱫᱚ ᱵᱟᱝ ᱫᱚ ᱵᱟᱲ ᱫᱚ ᱵᱟᱝ ᱵᱷᱟᱜᱮᱭᱟ ᱟᱫᱚ ᱤᱭᱟᱹ ᱫᱟᱲᱚᱢ ᱦᱩᱭᱩᱜᱼᱟ ᱟᱨᱠᱤ ᱢᱤᱫ ᱫᱷᱟᱣ ᱫᱚ ᱪᱟᱱᱥ ᱫᱚ ᱮᱢ ᱫᱚᱨᱠᱟᱨ
ᱟᱫᱚ ᱜᱚᱢᱠᱮ ᱢᱤᱫᱴᱮᱱ ᱠᱟᱛᱷᱟ ᱞᱤᱧ ᱞᱟᱹᱭᱟ ᱡᱟᱦᱟᱸᱭ ᱥᱩᱨ ᱥᱩᱫᱷᱟᱹᱨᱤᱡ ᱫᱚ ᱩᱱᱤ ᱫᱚ ᱜᱚᱢᱠᱮ ᱚᱱᱟ ᱫᱚ ᱢᱟᱱᱮ ᱢᱤᱫ ᱫᱷᱟᱣ ᱨᱮᱜᱮ ᱰᱟᱲᱚᱢ ᱫᱚ ᱵᱟᱝ ᱞᱟᱜᱟᱜᱼᱟ ᱢᱤᱫ ᱫᱷᱟᱣ ᱨᱮᱜᱮ ᱥᱩᱫᱷᱟᱹᱨᱟ ᱟᱨ ᱱᱚᱣᱟ ᱫᱚ ᱱᱚᱝᱠᱟᱱᱟᱜ ᱫᱚ ᱵᱟᱝ ᱠᱟᱱᱟ ᱡᱮ ᱚᱱᱟ ᱫᱚ ᱵᱷᱩᱞ ᱦᱩᱭ ᱜᱚᱫᱚᱜᱼᱟ ᱦᱮᱸ ᱫᱟᱲᱚᱢ ᱠᱚᱣᱟ ᱠᱚ ᱚᱠᱟ ᱞᱮᱠᱟᱱᱟᱜ ᱨᱮ ᱡᱟᱦᱟᱸ ᱫᱚ ᱢᱟᱱᱮ ᱦᱚᱭᱛᱚ ᱵᱟᱝ ᱤᱭᱟᱹ ᱛᱮ ᱵᱷᱩᱞ ᱦᱩᱭᱱᱟ ᱵᱟᱝ ᱵᱩᱡᱽ ᱛᱮ ᱢᱤᱫ ᱫᱷᱟᱣ ᱠᱮᱫ ᱢᱮᱱᱠᱷᱟᱱ ᱜᱚᱝᱠᱮ ᱱᱚᱣᱟ ᱫᱚ ᱢᱤᱫᱴᱮᱱ ᱡᱮ ᱟᱪᱠᱟ ᱜᱮ ᱵᱷᱩᱞ ᱦᱩᱭᱩᱜ ᱜᱮᱭᱟ ᱱᱚᱣᱟ ᱫᱚ ᱚᱱᱠᱟᱱᱟᱜ ᱛᱚ ᱵᱟᱝ ᱠᱟᱱᱟ ᱢᱤᱫᱴᱮᱱ ᱚᱨᱠᱮᱥᱴᱟᱨ ᱠᱚᱨᱟᱣ ᱠᱚᱛᱮ ᱜᱮᱞᱮ ᱵᱚᱦᱩ ᱠᱟᱹᱣᱰᱤ ᱨᱮᱱᱟᱜ ᱞᱟᱠ ᱞᱟᱹᱠᱛᱤ ᱯᱟᱲᱟᱜ ᱦᱮᱸ ᱛᱚᱵᱮ ᱱᱚᱶᱟ ᱠᱚᱫᱚ ᱟᱠᱚ ᱱᱤᱥᱪᱚᱭ ᱜᱟᱯᱟᱞᱢᱟᱨᱟᱣ ᱠᱟᱛᱮ ᱜᱮᱠᱚ ᱠᱚᱨᱟᱣᱟ ᱦᱮᱸ ᱚᱱᱟ ᱦᱮᱸ ᱚᱱᱟ ᱦᱤᱥᱟᱹᱵ ᱛᱮᱫᱚ ᱟᱹᱞᱤᱧᱟᱜ ᱞᱟᱹᱭ ᱫᱚ ᱡᱮ ᱱᱚᱣᱟ ᱨᱮᱫᱚ ᱠᱳᱱᱳ ᱰᱟᱲᱚᱢ ᱢᱟᱲᱚᱢ ᱫᱚ ᱵᱟᱝ ᱠᱟᱱᱟ ᱡᱩᱫᱤ ᱠᱚ ᱠᱚᱨᱟᱣᱟ ᱱᱚᱝᱠᱟ ᱚᱨᱜᱮ ᱧᱤᱫᱟᱹ ᱚᱨᱜᱮᱥᱴᱟᱨ ᱠᱚ ᱛᱟᱦᱞᱮ ᱠᱷᱟᱱ ᱫᱚ ᱩᱱᱠᱩ ᱫᱚ ᱫᱤᱥᱚᱢ ᱦᱚᱲ ᱥᱟᱶᱛᱮ ᱢᱟᱱᱮ ᱵᱟᱲ ᱠᱟᱠᱚ ᱠᱚ ᱦᱩᱭᱩᱜᱼᱟ ᱟᱫᱚ ᱟᱠᱚ ᱞᱮᱠᱟ ᱠᱚ ᱛᱟᱦᱮᱱᱟ ᱦᱩᱸ ᱚᱱᱮ ᱚᱸᱠᱟ ᱟᱹᱞᱤᱧᱟᱜ ᱠᱟᱛᱷᱟ ᱫᱚ ᱦᱮᱸ ᱟᱨ ᱩᱱᱠᱩᱣᱟᱜ ᱫᱩᱠ ᱵᱤᱯᱚᱫ ᱥᱮ ᱩᱱᱠᱩᱣᱟᱜ ᱟᱹᱛᱩ ᱜᱚᱞᱯᱷᱚ ᱠᱚᱦᱚᱸ ᱟᱫᱚ ᱡᱟᱦᱟᱸ ᱛᱮ ᱦᱩᱭᱩᱜ ᱫᱤᱥᱚᱢ ᱦᱚᱲ ᱠᱚ ᱦᱚᱦᱚᱣ ᱠᱚᱣᱟ ᱛᱟᱦᱚᱞᱮ ᱠᱷᱟᱱ ᱱᱩᱠᱩᱣᱟᱜ ᱫᱚ ᱪᱟᱞᱟᱣ ᱦᱚᱸ ᱟᱫᱚ ᱵᱟᱝ ᱜᱟᱱᱚᱜᱼᱟ ᱠᱟᱨᱚᱱ ᱚᱱᱠᱟᱱ ᱠᱚ ᱦᱚᱲ ᱫᱚ ᱜᱚᱝᱠᱮ ᱢᱟᱱᱮ ᱪᱮᱫ ᱞᱤᱧ ᱞᱟᱹᱭᱟᱞᱤᱧ ᱞᱟᱹᱭ ᱫᱚ ᱥᱟᱱᱛᱟᱲ ᱧᱩᱛᱩᱢ ᱫᱚ ᱢᱟᱱᱮ ᱥᱟᱱᱛᱟᱲ ᱫᱚ ᱵᱟᱝ ᱠᱟᱱᱟ ᱠᱚ ᱟᱨ ᱪᱮᱫ ᱦᱮᱸ ᱥᱟᱱᱛᱟᱲ ᱨᱮᱱ ᱯᱮᱴᱮᱡ ᱛᱮᱫ ᱞᱮᱠᱟ ᱦᱚᱸ ᱵᱟᱠᱚ ᱢᱚᱱᱮᱜᱼᱟ ᱜᱚᱝᱠᱮ ᱩᱱᱠᱩ ᱵᱩᱡᱫᱟᱵᱮ
ᱦᱳᱭ
ᱦᱩᱸ ᱚᱱᱟ ᱠᱚᱜᱮ ᱟᱵᱚ ᱵᱩᱡᱷᱟᱹᱣ ᱞᱟᱜᱟᱣ ᱵᱚᱱᱟ ᱟᱨ ᱵᱟᱝᱠᱷᱟᱱ ᱫᱚ ᱦᱟᱜ ᱠᱷᱟᱱ ᱫᱚ ᱵᱟᱹᱭ ᱵᱟᱹᱭ ᱛᱮ ᱟᱨᱦᱚᱸ ᱧᱮᱞ ᱵᱮᱱ ᱦᱟᱸᱜ ᱱᱚᱜᱼᱚᱭ ᱛᱚ ᱠᱚᱢ ᱟᱠᱟᱱᱟ ᱧᱮᱞ ᱵᱟᱹᱲᱟ ᱨᱮᱦᱚᱸ ᱵᱟᱹᱭ ᱵᱟᱹᱭ ᱛᱮ ᱦᱟᱜᱸ ᱟᱨᱚ ᱠᱚ ᱵᱟᱹᱲᱛᱤ ᱤᱫᱤᱭᱟ ᱦᱟᱜᱠᱷᱟᱱ
ᱦᱩᱸ
ᱦᱩᱸ ᱛᱟᱦᱚᱞᱮ ᱠᱷᱟᱱ ᱫᱚ ᱦᱟᱜ ᱚᱱᱟ ᱫᱚ ᱟᱹᱰᱤ ᱵᱟᱹᱲᱤᱡᱚᱜ ᱠᱟᱱᱟ ᱥᱮ
ᱦᱮᱸ ᱚᱱᱟ ᱢᱟ ᱟᱹᱰᱤ ᱵᱟᱹᱲᱤᱡ ᱡᱤᱱᱤᱥ ᱜᱤ ᱠᱟᱱᱟ
ᱦᱩᱸ ᱦᱮᱸ ᱦᱮᱸ
ᱦᱚᱲ ᱜᱮᱛᱚ ᱵᱟᱠᱚ ᱵᱩᱡᱷᱟᱹᱣ ᱞᱟᱹᱜᱤᱫᱚᱜᱼᱟ
ᱦᱮᱸ ᱜᱚᱝᱠᱮ ᱟᱫᱚ ᱚᱱᱟ ᱠᱟᱛᱷᱟ ᱜᱮᱛᱚ ᱟᱫᱚ ᱟᱢ ᱤᱧ ᱞᱟᱹᱭ ᱠᱟᱛᱮ ᱢᱟ ᱱᱚᱝᱠᱟ ᱠᱟᱛᱮᱜ ᱫᱚ ᱵᱟᱝ ᱜᱟᱱᱚᱜᱼᱟ ᱥᱮ ᱱᱚᱣᱟ ᱠᱚ ᱠᱚᱨᱟᱣ ᱠᱚᱛᱮ ᱜᱮᱞᱮ ᱟᱵᱚ ᱡᱟᱦᱟᱸᱭ ᱚᱱᱠᱟ ᱢᱮᱱᱟᱜ ᱟᱠᱟᱜ ᱵᱚᱱᱟ ᱯᱮᱭᱟᱵᱚ ᱡᱩᱢᱤᱫ ᱠᱟᱛᱮᱜ ᱜᱮ ᱡᱟᱦᱟᱸᱭ ᱟᱞᱤᱧᱟᱜ ᱞᱟᱹᱭ ᱛᱮᱫᱚ ᱱᱤᱛᱚᱜ ᱫᱚ ᱢᱮᱱᱟᱜ ᱠᱟᱜ ᱛᱟᱵᱚᱱᱟ ᱢᱟᱹᱡᱷᱤ ᱯᱟᱨᱜᱟᱱᱟ ᱢᱚᱦᱚᱞ ᱦᱮᱸᱥᱮ ᱦᱮᱸ ᱱᱚᱰᱮ ᱨᱮᱱ ᱡᱟᱦᱟᱸᱭ ᱢᱩᱞ ᱢᱩᱞ ᱦᱚᱲ ᱠᱚ ᱢᱮᱱᱟᱜ ᱟᱠᱟᱫ ᱠᱚᱣᱟ ᱱᱩᱠᱩ ᱥᱟᱶ ᱡᱳᱜᱟᱡᱳᱜᱽ ᱠᱟᱛᱮᱜ ᱥᱮ ᱱᱩᱠᱩ ᱥᱟᱶ ᱢᱤᱫ ᱵᱟᱨ ᱫᱷᱟᱣ ᱫᱩᱲᱩᱵ ᱯᱟᱱᱛᱮ ᱠᱟᱛᱮᱜ ᱡᱮ ᱱᱚᱝᱠᱟᱭᱟᱵᱚᱱ ᱱᱚᱝᱠᱟ ᱞᱮᱠᱷᱟᱱ ᱱᱟᱯᱟᱭᱚᱜᱼᱟ ᱦᱮᱸ ᱛᱟᱨᱯᱚᱨᱮ ᱩᱱᱠᱩ ᱚᱠᱟᱞᱮᱠᱟ ᱫᱤᱥ ᱦᱩᱫᱤᱥ ᱠᱚ ᱮᱢᱟ ᱵᱚᱱᱟ ᱚᱱᱟ ᱠᱟ ᱚᱱᱟ ᱦᱤᱥᱟᱹᱵ ᱛᱮᱵᱚᱱ ᱛᱟᱲᱟᱢ ᱦᱮᱸ ᱠᱟᱨᱚᱱ ᱟᱵᱚ ᱛᱚ ᱦᱟᱸᱜ ᱩᱱᱟᱹᱜ ᱴᱟ ᱫᱚ ᱵᱟᱵᱚᱱ ᱵᱟᱲᱟᱭ ᱠᱟᱫᱟ ᱩᱱᱠᱩ ᱫᱚ ᱦᱚᱭᱛᱳ ᱢᱤᱫ ᱠᱟᱹᱴᱤᱡ ᱨᱮᱦᱚᱸ ᱟᱵᱚ ᱠᱷᱚᱱᱟᱜ ᱫᱚ ᱠᱟᱹᱴᱤᱡ ᱱᱟᱥᱮᱱᱟᱜ ᱱᱟᱯᱟᱭ ᱵᱷᱟᱵ ᱛᱮᱠᱚ ᱵᱟᱲᱟᱭ ᱟᱠᱟᱜᱼᱟ ᱵᱩᱡ ᱟᱠᱚ
ᱦᱩᱸ ᱦᱩᱸ
ᱦᱮᱸ ᱟᱫᱚ ᱩᱱᱠᱩ ᱚᱠᱟ ᱞᱮᱠᱟ ᱦᱟᱸᱜ ᱫᱤᱥ ᱦᱩᱫᱤᱥ ᱠᱚ ᱮᱢᱟ ᱵᱚᱱᱟ ᱟᱵᱚ ᱫᱚ ᱚᱱᱮ ᱚᱱᱟ ᱞᱮᱠᱟ ᱛᱮᱜᱮ ᱦᱟᱸᱜ ᱵᱚᱱ ᱛᱟᱲᱟᱢᱟ ᱟᱨ ᱪᱮᱫ
ᱦᱳᱭ ᱦᱳᱭ
ᱦᱮᱸ ᱦᱮᱸ ᱥᱮ ᱪᱮᱫ ᱞᱮᱠᱟ ᱵᱮᱱ ᱞᱟᱹᱭᱟ ᱟᱵᱮᱱ ᱫᱚ
ᱦᱳᱭ ᱟᱹᱞᱤᱧ ᱦᱚᱸ ᱚᱱᱠᱟ ᱟᱹᱞᱤᱧᱟᱜ ᱢᱚᱛ ᱛᱮᱫᱚ ᱚᱱᱮ ᱚᱱᱠᱟ ᱜᱮ ᱱᱟᱯᱟᱭᱟ ᱟᱨᱠᱤ
ᱦᱩᱸ ᱦᱩᱸ ᱦᱩᱸ ᱪᱮᱫᱟᱜ ᱥᱮ ᱵᱟᱠᱷᱟᱱ ᱩᱱᱠᱩ ᱩᱱᱟᱹᱜ ᱫᱤᱱ ᱡᱟᱦᱟᱸᱭ ᱦᱩᱞᱜᱟᱹᱨᱭᱟᱹ ᱠᱚ ᱟᱠᱚᱣᱟᱜ ᱢᱟᱭᱟᱢ ᱠᱚ ᱞᱤᱸᱜᱤ ᱞᱮᱼᱟ ᱩᱱᱠᱩᱣᱟᱜ ᱢᱟᱭᱟᱢ ᱨᱮᱱᱟᱜ ᱫᱚ ᱠᱳᱱᱳ ᱢᱟᱱᱮ ᱠᱳᱱᱳ ᱜᱚᱱᱚᱝ ᱜᱮ ᱦᱟᱜ ᱫᱟᱢ ᱜᱮ ᱵᱟᱹᱱᱩᱜᱼᱟ ᱟᱨ ᱪᱮᱫ ᱦᱮᱸ
ᱚᱱᱟ ᱢᱟ ᱵᱩᱡᱽ ᱨᱮᱱᱟᱜ ᱡᱤᱱᱤᱥ ᱠᱟᱱᱟ
ᱦᱮᱸ ᱮᱱᱠᱷᱟᱱ ᱫᱚ ᱱᱚᱣᱟ ᱠᱚᱫᱚ ᱢᱟᱱᱮ ᱵᱟᱨᱦᱮ ᱠᱚᱨᱮ ᱠᱤᱪᱷᱩ ᱠᱚ ᱞᱟᱹᱭ ᱵᱟᱲᱟ ᱞᱮᱠᱷᱟᱱ ᱫᱚ ᱟᱹᱰᱤ ᱞᱟᱡᱟ ᱯᱟᱲᱟ ᱨᱮᱱᱟᱜ ᱵᱮᱯᱟᱨ ᱠᱟᱱᱟ ᱥᱮ ᱜᱚᱝᱠᱮ ᱦᱚᱲ ᱞᱟᱹᱭ ᱟᱠᱚ ᱱᱩᱠᱩ ᱦᱮᱸ ᱱᱩᱠᱩ ᱫᱚᱠᱚ ᱞᱟᱹᱭᱟ ᱞᱟᱹᱭ ᱟᱠᱚ ᱱᱩᱠᱩ ᱫᱚ ᱚᱲᱟᱜ ᱨᱮ ᱦᱚᱲ ᱠᱚ ᱜᱚᱡᱚᱜ ᱛᱟᱠᱚ ᱨᱮᱦᱚᱸ ᱦᱟᱸᱜ ᱠᱚ ᱮᱱᱮᱡ ᱥᱮᱨᱮᱧᱟ ᱟᱨ ᱪᱮᱫ ᱦᱮᱸ ᱦᱮᱸ ᱱᱚᱜᱼᱚ ᱱᱚᱝᱠᱟᱱᱟᱜ ᱦᱩᱸ ᱦᱩᱸ ᱦᱩᱸ ᱱᱚᱜᱼᱚ ᱱᱚᱝᱠᱟᱱᱟᱜ ᱠᱟᱛᱷᱟ ᱟᱨ ᱪᱮᱫ
ᱦᱮᱸ